ᱤᱧ ᱡᱚᱻ
ᱢᱟ ᱜᱚᱢᱠᱮ ᱡᱚᱦᱟᱨ ᱜᱮ, ᱢᱟ ᱪᱮᱫ ᱞᱮᱠᱟ ᱱᱟᱯᱟᱭ ᱵᱟᱲᱟ ᱜᱮᱭᱟᱯᱮ?
ᱦᱳᱭ ᱜᱚᱝᱠᱮ ᱱᱟᱯᱟᱭ ᱵᱟᱲᱟᱜ ᱜᱮ ᱢᱮᱱᱟᱜ ᱟᱠᱟᱫ ᱞᱤᱧᱟ᱾ ᱪᱟᱸᱫᱳ ᱵᱚᱸᱜᱟ ᱟᱜ ᱛᱷᱩᱢ ᱟᱥᱤᱥ ᱛᱮ ᱟᱨ ᱜᱷᱟᱨᱚᱸᱧᱡᱽ ᱨᱮᱱ ᱦᱚᱲ ᱦᱚᱸ ᱱᱟᱯᱟᱭ ᱜᱮ ᱢᱮᱱᱟᱜ ᱟᱠᱟᱫ ᱠᱚᱣᱟ᱾
ᱦᱳᱭ ᱚᱱᱠᱟ ᱜᱮ ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟ, ᱥᱟᱶᱛᱮ ᱜᱷᱟᱨᱚᱸᱧᱡᱽ ᱨᱮᱱ ᱡᱚᱛᱚ ᱦᱚᱲᱜᱮ ᱱᱟᱯᱟᱭ ᱢᱮᱱᱟᱜ ᱟᱠᱟᱫ ᱞᱮᱭᱟ ᱟᱨ ᱱᱚᱣᱟ ᱜᱮᱞᱟᱝ ᱱᱮᱦᱚᱨᱚᱜ-ᱟ ᱟᱵᱚ ᱡᱮ ᱡᱟᱹᱛᱤ ᱨᱮᱱ ᱡᱚᱛᱚ ᱦᱚᱲᱜᱮ ᱱᱟᱯᱟᱭ ᱵᱚᱱ ᱛᱟᱦᱮᱱ ᱢᱟ ᱪᱟᱸᱫᱳ᱾ ᱱᱟᱯᱟᱭ ᱜᱮ ᱫᱚᱦᱚ ᱠᱟᱵᱚᱱ ᱢᱟ᱾ ᱟᱫᱚ ᱜᱚᱢᱠᱮ ᱢᱤᱫ ᱵᱟᱨ ᱠᱟᱛᱷᱟ ᱞᱤᱧ ᱵᱟᱰᱟᱭ ᱡᱚᱝ ᱞᱟᱹᱜᱤᱫ ᱜᱮᱦᱟᱸᱜ ᱞᱤᱧ ᱩᱭᱦᱟᱹᱨ ᱠᱮᱫᱛᱮ ᱟᱹᱵᱤᱱ ᱞᱤᱧ ᱮᱸᱻ ᱱᱚᱣᱟ ᱦᱟᱜ ᱞᱤᱧ ᱠᱚᱞ ᱠᱚᱞᱤᱤᱧ ᱞᱟᱜᱟᱣ ᱠᱮᱜ-ᱟ ᱯᱷᱳᱱ ᱠᱚ ᱟᱨ ᱚᱱᱟ ᱥᱟᱶᱛᱮ ᱟᱞᱟᱝ ᱟᱜ ᱨᱚᱯᱚᱲ ᱛᱟᱞᱟᱛᱮ ᱫᱤᱥᱚᱢ ᱨᱮᱱ ᱦᱚᱲ ᱠᱚ ᱥᱟᱶᱛᱟ ᱨᱮᱱ ᱦᱚᱲ ᱠᱚᱦᱚᱸ ᱢᱤᱫ ᱵᱟᱨ ᱫᱤᱥ ᱟᱨ ᱦᱩᱫᱤᱥ ᱠᱚ ᱧᱟᱢ ᱢᱟ, ᱱᱚᱣᱟ ᱱᱤᱱᱟᱹᱜ ᱠᱚ ᱧᱟᱢ ᱞᱮᱠᱷᱟᱱ ᱫᱤᱥᱚᱢ ᱨᱮᱱᱟᱝ ᱵᱷᱟᱹᱞᱟᱹᱭ ᱦᱩᱭᱩᱜᱼᱟ ᱢᱮᱱᱛᱮ ᱟᱹᱞᱤᱧ ᱦᱚᱞᱤᱧ ᱩᱭᱦᱟᱹᱨ ᱮᱫᱟ᱾ ᱡᱮ ᱮᱸᱻ ᱠᱮᱨᱢᱮ ᱠᱮᱨᱢᱮ ᱛᱮ ᱡᱩᱫᱤ ᱠᱟᱹᱴᱤᱡᱼ ᱠᱟᱹᱴᱤᱡ ᱡᱚᱛᱚ ᱦᱚᱲ ᱵᱚᱱ ᱠᱟᱹᱢᱤᱭᱟ ᱛᱟᱦᱚᱞᱮ ᱠᱷᱟᱱ ᱫᱚ ᱟᱹᱰᱤ ᱢᱟᱨᱟᱝ ᱢᱤᱫᱴᱟᱝ ᱵᱷᱟᱹᱞᱟᱹᱭ ᱠᱟᱹᱢᱤ ᱵᱚᱱ ᱯᱩᱨᱟᱹᱣ ᱫᱟᱲᱮᱭᱟᱜᱼᱟ᱾ ᱟᱫᱚ ᱚᱱᱟ ᱞᱮᱠᱟᱛᱮ ᱟᱵᱚ ᱱᱤᱛᱚᱜ ᱮᱸᱻᱱᱚᱜᱼᱚᱭ ᱡᱮ ᱟᱵᱚᱣᱟᱜ ᱥᱟᱱᱛᱟᱲᱤ ᱡᱟᱦᱟᱸ ᱞᱩᱜᱽᱲᱤ ᱠᱚ ᱥᱮ ᱫᱷᱩᱛᱤ ᱠᱚ ᱯᱟᱹᱧᱪᱤ ᱫᱷᱩᱛᱤ ᱠᱚ ᱠᱟᱪᱷᱟ ᱠᱚ ᱟᱸᱻ ᱱᱤᱛᱚᱜ ᱡᱟᱦᱟᱸ ᱞᱮᱠᱟ ᱟᱸᱻ ᱜᱚᱴᱟ ᱵᱟᱡᱟᱨ ᱨᱮ ᱠᱚᱨᱮ ᱢᱟᱱᱮ ᱫᱚᱠᱟᱱ ᱠᱚᱨᱮ ᱦᱚᱸ ᱧᱟᱢᱚᱜᱚᱜ ᱠᱟᱱᱟ᱾ ᱟᱫᱚ ᱠᱤᱪᱷᱩ ᱦᱚᱲ ᱠᱚᱫᱚ ᱱᱚᱝᱠᱟ ᱦᱚᱸᱠᱚ ᱧᱮᱞᱚᱜᱚᱜ ᱠᱟᱱᱟ᱾ ᱱᱚᱣᱟ ᱯᱟᱱᱪᱤ ᱫᱷᱩᱛᱤ ᱞᱩᱜᱽᱲᱤ ᱠᱚ ᱮᱸ ᱦᱚᱨᱚᱜ ᱵᱟᱸᱫᱮ ᱠᱟᱛᱮᱜ ᱮᱸᱻ ᱜᱚᱴᱟ ᱵᱟᱡᱟᱨ ᱱᱟᱜᱟᱨ ᱠᱚ ᱦᱤᱡᱩᱜ ᱠᱚ ᱥᱮᱱᱚᱜ ᱠᱟᱱᱟ ᱠᱚ ᱮᱸᱻ ᱟᱫᱚ ᱱᱚᱣᱟ ᱛᱤᱱᱟᱹᱜ ᱴᱟᱠᱚ ᱟ ᱵᱮᱥ ᱠᱚ ᱩᱭᱦᱟᱹᱨᱟ ᱠᱟᱜᱼᱟ ᱠᱚ ᱥᱮ ᱟᱵᱚ ᱥᱟᱶᱛᱟ ᱞᱟᱹᱜᱤᱫ ᱱᱚᱣᱟ ᱢᱤᱫᱴᱟᱱ ᱵᱷᱟᱜᱮ ᱫᱟᱹᱭᱠᱟᱹ ᱞᱮᱠᱟᱛᱮ ᱢᱤᱫᱴᱟᱝ ᱜᱮ ᱟᱵᱚᱱᱟᱜ ᱠᱟᱱᱟ ᱱᱚᱣᱟ ᱵᱷᱟᱹᱜᱤ ᱠᱚ ᱠᱟᱹᱢᱤᱭᱮᱫᱼᱟ ᱥᱮ ᱠᱳᱱᱳ ᱡᱟᱦᱟᱸ ᱱᱟᱝ ᱱᱚᱣᱟ ᱨᱮᱱᱟᱝ ᱚᱱᱠᱟ ᱵᱟᱹᱲᱤᱡ ᱟᱸ ᱡᱟᱦᱟᱸ ᱦᱚᱨᱚᱜ ᱠᱟᱛᱮ ᱟᱠᱚ ᱟᱵᱚ ᱥᱟᱶᱛᱟ ᱵᱟᱹᱲᱤᱡᱚᱜ ᱠᱟᱱᱟ ᱞᱮᱠᱟ ᱟᱹᱵᱤᱱ ᱵᱤᱱ ᱩᱭᱦᱟᱹᱨᱮᱜᱼᱟ ᱢᱟᱥᱮ ᱱᱚᱣᱟ ᱵᱟᱨᱮᱛᱮ ᱢᱮᱱ ᱧᱚᱜ ᱵᱤᱱ᱾
ᱟᱫᱚ ᱦᱳᱭ ᱜᱚᱢᱠᱮ ᱥᱟᱹᱨᱤᱜᱮ, ᱱᱚᱜᱼᱚᱭ ᱟᱫᱚ ᱟᱵᱚᱣᱟᱜ ᱪᱮᱛᱟᱱ ᱨᱮ ᱛᱟᱦᱮᱱ ᱯᱟᱹᱧᱪᱤ ᱫᱷᱩᱛᱤ ᱟᱨ ᱯᱟᱹᱧᱪᱤ ᱥᱟᱹᱲᱤ ᱢᱮᱱᱟᱜ ᱟᱠᱟᱫ ᱛᱟᱵᱚᱱ ᱟᱨ ᱟᱵᱚ ᱫᱚ ᱢᱤᱫᱴᱟᱝ ᱦᱚᱨᱚᱜ ᱞᱮᱠᱷᱟᱱ ᱵᱚ ᱴᱷᱤᱠᱟᱹ ᱫᱟᱲᱮᱭᱟᱵᱚᱱᱟ ᱡᱮ ᱢᱤᱫᱴᱟᱝ ᱩᱱᱠᱩ ᱫᱚ ᱠᱷᱮᱨᱣᱟᱲ ᱟᱹᱫᱤᱵᱟᱹᱥᱤ ᱦᱚᱲ ᱠᱟᱱᱟ ᱠᱚ ᱢᱮᱱᱛᱮ᱾ ᱠᱚ ᱴᱷᱤᱠᱟᱹ ᱫᱟᱲᱮᱭᱟ ᱵᱚᱱᱟ ᱮᱴᱟᱜ ᱜᱟᱸᱛᱟᱠ ᱦᱚᱲ᱾ ᱟᱫᱚ ᱱᱚᱣᱟ ᱫᱚ ᱟᱵᱚ ᱫᱚ ᱦᱩᱭᱩᱜ ᱟᱹᱛᱷᱟᱹᱱ ᱚᱱᱟ ᱫᱚ ᱟᱵᱚᱣᱟᱜ ᱡᱟᱦᱟᱸ ᱵᱚᱱ ᱞᱟᱹᱭ ᱫᱟᱲᱮᱭᱟᱜ ᱠᱟᱱᱟ᱾ ᱢᱤᱫᱴᱟᱝ ᱦᱚᱨᱚᱜ ᱵᱟᱸᱫᱮ ᱠᱟᱱ ᱛᱟᱵᱚᱱᱟ᱾ ᱛᱟᱦᱞᱮ ᱱᱚᱣᱟ ᱦᱚᱨᱚᱜ ᱵᱟᱸᱫᱮ ᱫᱚ ᱟᱵᱚ ᱵᱚᱱ ᱧᱮᱞᱟ ᱯᱮᱲᱟ ᱚᱲᱟᱜ ᱫᱚᱵᱚᱱ ᱪᱟᱞᱟᱣ ᱫᱟᱲᱮᱭᱟᱜᱼᱟ ᱢᱤᱫ ᱚᱲᱟᱜ ᱯᱮᱲᱟ ᱚᱲᱟᱜ ᱠᱷᱚᱱ ᱟᱨ ᱢᱤᱫᱴᱟᱝ ᱯᱮᱲᱟ ᱚᱲᱟᱜ ᱱᱚᱝᱠᱟ ᱦᱚᱨᱚᱜ ᱵᱟᱮᱫ ᱫᱚ ᱴᱷᱤᱠᱟᱹ ᱫᱟᱲᱮᱭᱟᱵᱚᱱᱟ ᱠᱚ ᱡᱮ ᱩᱱᱠᱩ ᱫᱚ ᱟᱞᱮᱨᱮᱱ ᱵᱮᱲᱟᱭ ᱠᱚ ᱦᱮᱡ ᱮᱱᱟᱢ ᱥᱮ ᱱᱚᱣᱟ ᱟᱹᱫᱤᱵᱟᱹᱥᱤ ᱥᱟᱱᱛᱟᱲ ᱜᱟᱛᱟ ᱨᱮᱱ ᱠᱟᱱ ᱜᱮᱭᱟ ᱠᱚ ᱟᱨ ᱱᱚᱣᱟ ᱦᱚᱨᱚᱜ ᱠᱟᱛᱮᱮᱫ ᱡᱩᱫᱤ ᱵᱚᱱ ᱪᱟᱞᱟᱜᱼᱟ ᱮᱴᱟᱜ ᱮᱴᱟᱜ ᱜ ᱨᱮ ᱵᱚᱱ ᱧᱮᱞᱟ ᱦᱟᱺᱰᱤ ᱠᱚᱣᱟ ᱠᱚᱵᱚᱱ ᱧᱩᱭᱟ ᱯᱟᱹᱣᱨᱟᱹ ᱠᱚᱵᱚᱱ ᱧᱩᱭᱟᱜ ᱱᱚᱝᱠᱟᱱᱟᱜᱫᱚ ᱵᱟᱹᱲᱤᱡᱟᱜ ᱥᱮᱱᱜᱮᱵᱚᱱ ᱪᱟᱞᱟᱜ ᱠᱟᱱᱟ ᱥᱮ ᱟᱹᱛᱷᱟᱹᱲᱤ ᱵᱚᱱ ᱵᱮᱵᱚᱦᱟᱨ ᱤᱫᱤᱭᱮᱫᱼᱟ ᱱᱚᱜᱼᱚ ᱱᱚᱝᱠᱟ ᱠᱟ ᱠᱟᱛᱮᱜ ᱟᱵᱚᱣᱟᱜ ᱢᱤᱫᱴᱟᱱ ᱡᱟᱦᱟᱸ ᱢᱟᱹᱱ ᱛᱟᱦᱮᱱᱟ ᱫᱚ ᱢᱟᱹᱱ ᱮᱟᱜ ᱫᱚ ᱟᱵᱚ ᱫᱚᱵᱚᱱ ᱠᱷᱟᱴᱚ ᱤᱫᱤᱭ ᱛᱵᱚᱱᱟ ᱮᱴᱟᱜ ᱜᱟᱛᱟᱠ ᱨᱮᱱ ᱦᱚᱲ ᱠᱚ ᱧᱮᱞ ᱴᱷᱤᱠᱟᱹ ᱫᱟᱲᱮᱭᱟᱵᱚᱱᱟ ᱩᱱᱠᱩ ᱦᱚᱸᱠᱚ ᱴᱷᱤᱠᱟᱹ ᱫᱟᱲᱮᱭᱟᱜᱣᱟ ᱱᱩᱠᱩ ᱫᱚ ᱚᱱᱟ ᱜᱟᱛᱟᱠ ᱨᱮᱱ ᱦᱚᱲ ᱠᱟᱱᱟ ᱠᱚ ᱱᱩᱠᱩ ᱫᱚ ᱫᱚᱢᱮ ᱱᱚᱜᱼᱚ ᱱᱚᱝᱠᱟ ᱦᱟᱺᱰᱤ ᱠᱚ ᱧᱩᱭᱟ ᱯᱟᱹᱣᱨᱟᱹ ᱠᱚ ᱧᱩᱭᱟ ᱟᱨ ᱦᱚᱨ ᱠᱚᱨᱮ ᱠᱚ ᱜᱤᱛᱤᱡ ᱵᱟᱲᱟᱜᱼᱟ᱾ ᱱᱚᱜᱼᱚ ᱱᱚᱝᱠᱟᱱᱟᱜ ᱠᱚᱠᱚ ᱞᱟᱹᱭ ᱫᱟᱲᱮᱭᱟᱵᱚᱱᱟ ᱞᱟᱹᱭ ᱟᱹᱲᱤᱥ ᱵᱚᱱᱟ ᱠᱚ ᱥᱮ ᱞᱟᱹᱭ ᱯᱟᱨᱚᱢ ᱤᱫᱤ ᱜᱚᱫ ᱵᱚᱱᱟ ᱠᱚ
ᱦᱳᱭ ᱟᱹᱰᱤ ᱡᱚᱛᱷᱟᱛ ᱜᱤᱱ ᱜᱮ ᱠᱟᱱᱟ ᱱᱚᱣᱟ ᱵᱤᱱ ᱢᱮᱱ ᱠᱮᱜᱼᱟ ᱡᱟᱦᱟᱸ᱾ ᱟᱵᱚᱣᱟᱜ ᱱᱚᱣᱟ ᱫᱚ ᱯᱚᱨᱤᱪᱚᱭ ᱠᱟᱱᱟ ᱟᱵᱚᱣᱟᱜ ᱩᱯᱨᱩᱢ ᱠᱟᱱᱟ᱾ ᱟᱸᱱᱚᱣᱟᱛᱮ ᱵᱮᱵᱷᱟᱨ ᱫᱚ ᱢᱟᱱᱮ ᱱᱚᱣᱟᱛᱮ ᱵᱟᱸᱫᱮᱱ ᱫᱚ ᱫᱷᱩᱛᱤ ᱫᱚ ᱠᱟᱹᱭ ᱫᱚ ᱵᱟᱝ ᱠᱟᱱᱟ ᱱᱚᱣᱟ ᱫᱚ ᱟᱹᱞᱤᱧᱟᱜ ᱢᱮᱫ ᱦᱚᱸ ᱟᱹᱞᱤᱧᱟᱜ ᱟᱭ ᱩᱢᱟᱹᱱ ᱛᱮᱦᱚᱸ ᱠᱟᱹᱭ ᱫᱚ ᱵᱟᱝ ᱠᱟᱱ ᱜᱮᱭᱟ ᱛᱚᱵᱮ ᱦᱳᱭ ᱯᱟᱹᱧᱪᱤ ᱞᱩᱜᱽᱲᱤ ᱦᱚᱨᱚᱜ ᱠᱟᱛᱮᱜ ᱮ ᱡᱟᱦᱟᱸ ᱥᱮᱱ ᱦᱟᱸᱰᱮ ᱱᱟᱰᱮ ᱥᱮᱱᱚᱜ ᱫᱚ ᱢᱟᱱᱟᱣ ᱫᱚ ᱵᱟᱝ ᱠᱟᱱ ᱜᱮᱭᱟ ᱮᱱᱠᱷᱟᱱ ᱱᱚᱣᱟ ᱦᱚᱨᱚᱜ ᱠᱟᱛᱮᱮᱫ ᱦᱟᱺᱰᱤ ᱧᱩ ᱠᱚ ᱵᱩᱞᱩᱜ ᱠᱚ ᱮᱢᱟᱱ ᱠᱚ ᱱᱚᱣᱟ ᱠᱚᱫᱚ ᱵᱟᱝ ᱠᱚᱨᱟᱣ ᱜᱮ ᱵᱷᱟᱹᱜᱤᱭᱟ ᱱᱚᱣᱟ ᱫᱚ ᱟᱵᱚᱣᱟᱜ ᱥᱟᱶᱛᱟ ᱞᱟᱹᱜᱤᱫ ᱛᱮᱫᱚ ᱱᱚᱣᱟ ᱫᱚ ᱢᱤᱫᱴᱟᱝ ᱵᱟᱹᱲᱤᱡ ᱞᱮᱠᱟᱱ ᱮᱞᱟᱝ ᱚᱨᱥᱚᱝ ᱱᱚᱰᱮ ᱦᱤᱡᱩᱜᱼᱟ ᱢᱮᱱᱛᱮ ᱱᱚᱣᱟ ᱟᱵᱚᱱᱟᱝ ᱞᱩᱜᱽᱲᱤ ᱪᱮᱛᱟᱱ ᱨᱮ ᱱᱚᱣᱟ ᱡᱮ ᱢᱤᱫᱴᱟᱝ ᱵᱷᱟᱹᱜᱤ ᱵᱚᱸᱜᱟ ᱵᱩᱨᱩᱜ ᱠᱚᱨᱮ ᱴᱷᱟᱶ ᱠᱚᱨᱮ ᱵᱚᱱ ᱦᱚᱨᱚᱜ ᱮᱫᱟ ᱱᱚᱝᱠᱟᱱᱟᱜ ᱟᱨ ᱱᱚᱝᱠᱟᱱᱟᱜᱛᱮ ᱟᱢ ᱵᱟᱹᱲᱤᱡ ᱡᱟᱦᱟᱱᱟᱜ ᱠᱚᱢ ᱠᱟᱹᱢᱤ ᱠᱟᱜᱼᱟ ᱚᱱᱠᱟ ᱫᱚ ᱚᱱᱟ ᱫᱚ ᱡᱚᱛᱷᱟᱛ ᱵᱟᱭ ᱵᱩᱡᱷᱟᱹᱜᱼᱟ᱾ ᱟᱨ ᱦᱳᱭ ᱛᱟᱞᱟᱝ ᱟᱹᱰᱤ ᱵᱮᱥ ᱚᱱᱟ ᱫᱚ ᱛᱚᱵᱮ ᱫᱚᱥᱟᱨ ᱠᱩᱠᱞᱤ ᱥᱟᱞᱟᱝ ᱫᱚ ᱱᱚᱣᱟ ᱮᱸᱻ ᱱᱚᱜᱼᱚᱭ ᱱᱤᱛᱳᱜ ᱢᱟ ᱜᱚᱴᱟᱹ ᱴᱚᱴᱷᱟ ᱴᱚᱴᱷᱟ ᱠᱚ ᱮᱸᱻ ᱢᱟᱜ ᱢᱚᱬᱮᱜ ᱠᱟᱱᱟ ᱵᱚᱸᱜᱟ ᱵᱩᱨᱩᱳ ᱟᱵᱚ ᱢᱟ ᱥᱟᱞᱮ ᱥᱟᱞᱮ ᱢᱮᱱᱟᱜ ᱟᱠᱟᱫ ᱛᱟᱵᱚᱱᱟ ᱵᱟᱦᱟ ᱵᱚᱸᱜᱟ ᱵᱤᱥᱮᱥ ᱠᱟᱭ ᱛᱮᱫᱚ ᱧᱮᱞᱚᱜᱚᱜ ᱠᱟᱱᱟᱜᱼ ᱚᱱᱟ ᱵᱟᱦᱟ ᱵᱚᱸᱜᱟ ᱨᱮ ᱫᱤᱥᱚᱢ ᱵᱟᱦᱟ ᱱᱚᱝᱠᱟ ᱴᱚᱴᱷᱟ ᱴᱚᱴᱷᱟ ᱦᱩᱭᱩᱜ ᱠᱟᱱᱟ ᱟᱫᱚ ᱱᱚᱣᱟᱨᱮ ᱟᱵᱚ ᱨᱮᱱ ᱦᱚᱲ ᱠᱚ ᱟᱨ ᱢᱤᱢᱤᱫᱴᱟᱝ ᱥᱮᱴ ᱠᱚ ᱟᱛᱮ ᱠᱚ ᱵᱟᱸᱫᱮ ᱠᱟᱛᱮᱜ ᱟᱹᱰᱤ ᱪᱮᱦᱨᱟ ᱠᱚ ᱮᱱᱮᱡ ᱟ ᱟᱹᱰᱤ ᱱᱟᱯᱟᱭ ᱜᱮ ᱠᱟᱱᱟ ᱚᱱᱟ ᱫᱚ ᱟᱵᱚᱱᱟᱜ ᱥᱟᱶᱛᱟ ᱥᱮᱨᱣᱟ ᱨᱮᱱᱟᱜ ᱠᱟᱱᱟ ᱟᱫᱚ ᱱᱚᱰᱮ ᱠᱤᱪᱷᱩ ᱦᱚᱲ ᱠᱚ ᱱᱚᱰᱮ ᱧᱮᱞᱚᱜᱚᱜ ᱠᱟᱱᱟᱹ ᱟᱵᱚᱣᱟᱜ ᱱᱚᱣᱟ ᱰᱨᱮᱥ ᱠᱚᱨᱮᱱᱟᱝ ᱥᱮ ᱦᱚᱨᱚᱜ ᱵᱟᱸᱫᱮ ᱪᱮᱛᱟᱱ ᱥᱮ ᱟᱵᱚᱣᱟᱜ ᱵᱚᱸᱜᱟᱼᱵᱩᱨᱩᱩᱜ ᱴᱷᱟᱶ ᱠᱚᱨᱮᱱᱟ ᱪᱤᱛᱟᱹᱨ ᱠᱚ ᱱᱚᱣᱟ ᱟᱸᱻ ᱯᱷᱳᱱ ᱛᱟᱞᱟᱛᱮ ᱢᱳᱚᱵᱟᱭᱤᱞ ᱛᱟᱞᱟᱛᱮᱠᱚ ᱠᱮᱢᱮᱨᱟ ᱵᱚᱱᱫᱤ ᱠᱟᱛᱮᱮᱫ ᱟᱠᱚ ᱫᱤᱥᱚᱢ ᱥᱳᱥᱟᱞ ᱢᱤᱰᱤᱭᱟ ᱨᱮᱠᱚ ᱟᱲᱟᱜ ᱮᱫᱟ ᱟᱫᱚ ᱱᱚᱣᱟ ᱠᱚ ᱛᱤᱱᱟᱹᱜᱴᱟ ᱡᱚᱛᱷᱟᱛᱚᱜ ᱠᱟᱱ ᱛᱟᱵᱚᱱᱟ ᱥᱮ ᱵᱟᱝ ᱡᱚᱛᱷᱟᱛᱚᱜ ᱠᱟᱱᱟ ᱢᱟᱥᱮ?
ᱟᱫᱚ ᱦᱳᱭ ᱜᱚᱢᱠᱮ ᱥᱟᱹᱨᱤ ᱠᱟᱛᱷᱟ ᱠᱟᱱᱟ ᱱᱚᱣᱟ ᱫᱚ ᱟᱵᱚ ᱫᱚ ᱦᱩᱭᱩᱜ ᱠᱟᱱᱟᱵᱚᱱ ᱵᱚᱸᱜᱟ ᱵᱩᱨᱩ ᱦᱚᱲ ᱠᱟᱱ ᱜᱮᱭᱟᱵᱚᱱ ᱟᱵᱚ ᱫᱚ ᱵᱚᱸᱜᱟ ᱜᱮᱞᱵᱟᱨ ᱜᱚᱴᱟᱝ ᱪᱟᱸᱫᱳ ᱨᱮ ᱜᱮᱞᱵᱟᱨ ᱜᱚᱴᱟᱝ ᱵᱚᱸᱜᱟᱜ ᱢᱮᱱᱟᱜ ᱟᱠᱟᱫ ᱛᱟᱵᱚᱱᱟ ᱚᱱᱟ ᱥᱟᱶᱛᱮ ᱟᱵᱚ ᱚᱲᱟᱜ ᱨᱮᱱᱟᱜ ᱦᱚᱸ ᱵᱚᱸᱜᱟ ᱢᱮᱱᱟᱜ ᱟᱠᱟᱫ ᱛᱟᱵᱚᱱᱟ ᱚᱱᱟ ᱠᱟᱛᱷᱟ ᱦᱚᱸ ᱟᱹᱰᱤ ᱡᱚᱛᱷᱟᱛ ᱠᱟᱛᱷᱟ ᱠᱟᱱ ᱜᱮᱭᱟ ᱟ ᱵᱟᱹ ᱧᱮᱞᱮᱜᱼᱟ ᱡᱮ ᱱᱚᱜᱼᱚᱭ ᱠᱚ ᱵᱚᱸᱜᱟᱜ ᱠᱟᱱ ᱛᱟᱵᱚᱱᱟ ᱵᱚᱸᱜᱟᱜ ᱚᱠᱛᱚ ᱨᱮ ᱡᱟᱦᱟᱸ ᱛᱤᱱᱟᱹᱜ ᱟᱵᱚᱣᱟᱜ ᱵᱚᱸᱜᱟᱟᱜ ᱦᱩᱭᱩᱜ ᱠᱟᱱ ᱫᱚ ᱚᱸᱰᱮᱚᱱ ᱵᱚᱸᱜᱟᱜ ᱵᱚᱱ ᱫᱩᱲᱩᱵ ᱟᱠᱟᱱ ᱫᱚ ᱱᱚᱜᱼᱚ ᱱᱚᱝᱠᱟ ᱵᱚᱸᱟᱜ ᱵᱚᱱ ᱫᱩᱲᱩᱵ ᱟᱠᱟᱱᱟ ᱩᱱ ᱡᱚᱠᱷᱟᱡ ᱡᱚᱛᱚ ᱨᱮᱜᱮ ᱵᱚᱱ ᱧᱮᱞᱮᱫᱼᱟ ᱥᱳᱥᱟᱞ ᱢᱤᱰᱤᱭᱟ ᱛᱮᱠᱚ ᱛᱩᱞᱟᱹᱣᱮᱫᱼᱟ ᱥᱳᱥᱟᱞ ᱢᱤᱰᱤᱭᱟ ᱛᱮᱠᱚ ᱛᱩᱞᱟᱹᱣ ᱮᱮᱫᱟᱵᱚᱱᱟ ᱚᱱᱟ ᱛᱵᱟᱹ ᱫᱚ ᱟᱵᱚᱣᱟᱜ ᱡᱟᱦᱟᱸᱛᱤᱤᱱᱟᱹᱜ ᱵᱟᱠᱚ ᱞᱟᱹᱭᱟ ᱚᱱᱟ ᱡᱟᱦᱟᱸ ᱟᱵᱚᱱᱟᱜ ᱩᱠᱩ ᱩᱠᱩ ᱡᱤᱱᱤᱥ ᱛᱟᱦᱮᱱ ᱠᱟᱱ ᱛᱟᱵᱚᱱᱟ, ᱩᱠᱚ ᱡᱤᱱᱤᱥ ᱵᱚᱱ ᱥᱚᱫᱚᱨᱭᱟ ᱮᱴᱟᱜ ᱦᱚᱲ ᱴᱷᱮᱱ ᱵᱚᱱ ᱥᱚᱫᱚᱨᱮ-ᱟ ᱵᱚᱸᱜᱟ-ᱵᱩᱨᱩ ᱫᱚ ᱦᱩᱭᱩᱜ ᱠᱟᱱᱟ ᱟᱢ ᱫᱚ ᱵᱟᱹᱲᱤᱡ ᱦᱚᱲ ᱴᱷᱮᱱ ᱩᱱᱫᱚ ᱵᱟᱠᱚ ᱥᱚᱫᱚᱨᱟ ᱥᱮ ᱢᱤᱫᱴᱟᱝ ᱚᱱᱟ ᱫᱚ ᱵᱟᱠᱚ ᱯᱟᱥᱱᱟᱜ-ᱟ ᱾ ᱡᱷᱚᱛᱚ ᱠᱚ ᱯᱟᱹᱨᱤᱥ ᱥᱮᱱ ᱦᱟᱲᱟᱜ ᱨᱮᱱ ᱢᱤᱫᱴᱟᱝ ᱵᱚᱸᱜᱟ ᱨᱮᱱᱟᱜ ᱢᱤᱫᱴᱟᱝ ᱫᱚ ᱟᱞᱟᱜᱽ ᱢᱤᱫᱴᱟᱝ ᱢᱮᱱᱟᱜ ᱛᱟᱠᱚᱣᱟ ᱜᱟᱲ ᱠᱚ ᱢᱮᱱᱟᱜ ᱟᱠᱟᱫ ᱛᱟᱠᱚᱣᱟ ᱩᱱᱠᱩ ᱩᱱᱠᱩ ᱫᱚ ᱚᱠᱚᱭ ᱴᱷᱮᱱ ᱦᱚᱸ ᱵᱟᱠᱚ ᱯᱟᱥᱱᱟᱣᱟ ᱱᱤᱡᱮᱨ ᱴᱷᱮᱱ ᱩᱠᱩ ᱠᱟᱛᱮ ᱠᱚ ᱫᱚᱦᱚ ᱠᱟᱜᱼᱟ ᱦᱚᱸᱜᱼ ᱱᱟ ᱠᱚ ᱡᱤᱱᱤᱥ ᱟ ᱟᱵᱚ ᱛᱮᱜᱮ ᱵᱚᱱ ᱵᱟᱹᱲᱤᱡ ᱪᱟᱞᱟᱜ ᱠᱟᱱᱟ ᱟᱨ ᱮᱴᱟᱜ ᱦᱚᱲ ᱵᱚᱱ ᱩᱫᱩᱜ ᱥᱟᱱᱟᱚ ᱠᱟᱱᱟ ᱱᱚᱜᱚ ᱱᱚᱝᱠᱟ ᱠᱟᱛᱮ ᱟᱵᱚᱣᱟᱜ ᱡᱟᱦᱟᱸ ᱡᱩᱢᱤᱫ ᱨᱮᱱᱟᱜ ᱫᱟᱲᱮ ᱥᱮ ᱵᱚᱸᱜᱟᱼ ᱵᱩᱨᱩ ᱠᱚᱣᱟᱜ ᱫᱟᱲᱮ ᱱᱚᱜᱼ ᱱᱚᱝᱠᱟ ᱠᱟ ᱠᱟᱛᱮᱜ ᱮᱴᱟᱜ ᱫᱚ ᱟᱵᱚ ᱴᱷᱮᱱ ᱠᱷᱚᱱ ᱠᱚ ᱥᱟᱦᱟ ᱪᱟᱞᱟᱜ ᱠᱟᱱᱟ ᱡᱩᱢᱤᱫ ᱫᱟᱲᱮ ᱦᱚᱸ ᱵᱟᱵᱚᱱ ᱧᱟᱢᱮᱜᱼᱟ ᱵᱚᱸᱜᱟ ᱵᱩᱨᱩ ᱦᱚᱸ,
ᱦᱳᱭ ᱦᱳᱭ ᱦᱳᱭ ᱟᱹᱰᱤ ᱡᱚᱛᱷᱟᱛ ᱛᱮ ᱮᱠᱵᱟᱨᱮ ᱱᱚᱣᱟ ᱫᱚ ᱩᱠᱩ ᱡᱤᱱᱤᱥ ᱫᱚ ᱵᱟᱠᱚ ᱫᱮᱠᱷᱟᱣ ᱠᱚ ᱠᱚᱣᱟ ᱡᱟᱦᱟᱸᱭ ᱜᱮ ᱟᱨ ᱵᱤᱥᱮᱥ ᱠᱟᱭᱛᱮ ᱟᱵᱚ ᱟᱹᱫᱤᱵᱟᱹᱥᱤ ᱦᱚᱲ ᱫᱚ ᱵᱚᱸᱜᱟ ᱥᱟᱞᱟᱜ ᱜᱮᱵᱚ ᱨᱚᱯᱚᱲ ᱠᱟᱱᱟ ᱟᱨ ᱵᱚᱸᱜᱟ ᱦᱚᱯᱚᱱ ᱦᱚᱸ ᱠᱟᱱᱟ ᱵᱚᱱ ᱵᱚᱱ ᱢᱮᱱ ᱜᱟᱱᱚᱜᱚᱜᱼᱟ ᱟᱫᱚ ᱚᱱᱟ ᱠᱷᱟᱹᱛᱤᱨ ᱟᱵᱚᱣᱟᱜ ᱵᱟᱝ ᱧᱮᱞ ᱦᱚᱪᱚ ᱡᱤᱱᱤᱥ ᱠᱚ ᱟᱵᱚ ᱥᱳᱥᱟᱞ ᱢᱤᱰᱤᱭᱟ ᱨᱮᱫᱚ ᱟᱞᱚᱠᱚ ᱧᱮᱞ ᱦᱚᱪᱚ ᱢᱟᱹᱭ ᱵᱟᱹᱵᱩ ᱛᱟᱠᱚ ᱴᱷᱮᱱ ᱱᱮᱦᱚᱨ ᱛᱟᱦᱮᱱᱟ ᱟᱞᱚᱯᱮ ᱧᱮᱞ ᱦᱚᱪᱚ ᱠᱚᱛᱟ ᱵᱚᱱᱟ, ᱚᱱᱟ ᱫᱚ ᱟᱵᱚᱱᱟᱜ ᱦᱟᱹᱠᱩ ᱨᱮᱱᱟᱜ ᱡᱤᱱᱤᱥ ᱠᱟᱱᱟ ᱠᱟᱨᱚᱱ ᱮᱴᱟᱜ ᱮᱴᱟᱜ ᱡᱟᱹᱛᱤ ᱠᱚᱦᱚᱸ ᱧᱮᱞᱟ ᱟᱠᱟᱱᱟᱹ ᱟᱠᱚᱣᱟᱜ ᱫᱷᱚᱨᱢᱤᱭᱚ ᱥᱮ ᱵᱚᱸᱜᱟ ᱵᱩᱨᱩ ᱴᱷᱟᱶ ᱨᱮᱫᱚ ᱚᱱᱠᱟ ᱱᱤᱜ ᱤᱞᱮᱠᱴᱨᱚᱱᱤᱠ ᱡᱟᱦᱟᱸ ᱡᱚᱱᱛᱨᱚ ᱠᱚ ᱱᱚᱣᱟ ᱢᱳᱵᱟᱭᱤᱞ ᱯᱷᱳᱱ ᱠᱚ ᱠᱮᱢᱮᱨᱟ ᱠᱚᱫᱚ ᱵᱟᱠᱚ ᱵᱟᱭ ᱦᱚᱪᱚᱣᱟᱜᱼᱟ ᱟᱨ ᱚᱸᱰᱮ ᱠᱷᱚᱱᱟᱜ ᱫᱚ ᱟᱹᱵᱤᱱ ᱫᱚ ᱪᱷᱚᱵᱤ ᱦᱚᱸ ᱵᱟᱵᱤᱱ ᱯᱷᱳᱴᱳ ᱦᱚᱸ ᱵᱟᱹᱵᱤᱱ ᱛᱩᱞᱟᱹᱣ ᱫᱟᱲᱮᱭᱟᱜᱼᱟ ᱟᱫᱚ ᱚᱱᱟ ᱫᱚ ᱟᱹᱰᱤ ᱡᱚᱛᱷᱟᱛ ᱜᱮ ᱛᱟᱞᱟᱝ ᱚᱱᱟ ᱫᱚ, ᱦᱮᱸ ᱦᱮ ᱦᱮᱸ ᱟᱨ ᱱᱚᱰᱮ ᱠᱟᱹᱴᱤᱡ ᱞᱤᱧ ᱡᱩᱛᱮᱤᱡ ᱧᱚᱜ ᱟᱫᱟᱹ ᱡᱮ ᱱᱚᱜᱼᱚᱭ ᱢᱟᱜ ᱢᱚᱬᱮᱜ ᱠᱟᱱᱟ ᱵᱚᱱ ᱵᱟᱦᱟᱜ ᱠᱟᱱᱟ ᱵᱚᱱ, ᱫᱚ ᱨᱩᱣᱟᱹᱲ ᱦᱮᱡ ᱠᱟᱛᱮ ᱱᱟᱭᱠᱮ ᱠᱚᱠᱚ ᱟᱹᱜᱩ ᱵᱟᱲᱟ ᱠᱮᱫ ᱠᱚ, ᱚᱠᱛᱮ ᱟᱹᱛᱩᱳ ᱨᱮᱫᱚ ᱱᱚᱝᱠᱟ ᱯᱟᱹᱦᱤᱞ ᱢᱟ ᱛᱟᱦᱮᱸ ᱠᱟᱱᱟ ᱡᱮ ᱱᱟᱭᱠᱮ ᱡᱟᱦᱮᱨ ᱠᱷᱚᱱᱟᱜ ᱠᱚ ᱨᱩᱣᱟᱹᱲ ᱟᱹᱜᱩ ᱞᱮᱠᱷᱟᱱ ᱟᱫᱚ ᱞᱟᱜᱽᱲᱮ ᱮᱱᱮᱡ ᱠᱚ ᱱᱟᱭᱠᱮ ᱦᱮ ᱪᱮ ᱨᱟᱪᱟᱨᱮ ᱞᱟᱜᱽᱲᱮ ᱮᱱᱮᱡ ᱠᱚ ᱡᱚᱦᱚᱲᱟᱣᱟ ᱟᱫᱚ ᱱᱤᱛᱚᱜ ᱚᱛᱳ ᱠᱚᱨᱮ ᱧᱮᱞᱚᱜᱚᱜ ᱠᱟᱱᱟ ᱱᱟᱭᱠᱮ ᱛᱮᱫ ᱠᱚ ᱨᱩᱣᱟᱹᱲ ᱟᱹᱜᱩ ᱠᱮᱫ ᱠᱚ ᱠᱷᱟᱱ ᱜᱮ ᱰᱤᱡᱮ ᱠᱚ ᱪᱟᱹᱞᱩ ᱠᱮᱫᱼᱟ ᱟᱫᱚ ᱰᱤᱡᱮ ᱚᱱᱟ ᱪᱷᱟᱹᱯᱟᱹᱨᱤ ᱚᱱᱟ ᱪᱮᱫ ᱪᱷᱟᱯ ᱦᱚᱯᱚᱞ ᱠᱚᱠᱚ ᱢᱮᱱᱮᱫᱼᱟ ᱱᱚᱣᱟ ᱮᱱᱮᱡ ᱠᱚ ᱪᱟᱹᱞᱩ ᱠᱮᱫᱮᱜᱼᱟ, ᱟᱨ ᱱᱚᱣᱟ ᱛᱮᱠᱤ ᱜᱚᱢᱠᱮ ᱟᱵᱚᱱᱟᱝ ᱥᱟᱶᱛᱟ ᱨᱮᱱᱟᱝ ᱵᱷᱟᱹᱞᱟᱹᱭ ᱠᱟᱹᱢᱤ ᱦᱩᱭᱩᱜ ᱠᱟᱱᱟ ᱥᱮ ᱥᱟᱶᱛᱟ ᱱᱟᱥᱟᱜ ᱨᱮᱱᱟᱜ ᱱᱚᱣᱟ ᱫᱚ ᱢᱤᱫᱴᱟᱝ ᱰᱟᱦᱟᱨᱠᱚ ᱛᱮᱭᱟᱨᱟᱵᱚᱱ ᱠᱟᱱᱟ ᱢᱟᱥᱮ ᱱᱚᱣᱟ ᱤᱫᱤ ᱠᱟᱛᱮᱜ,
ᱦᱳᱭ ᱜᱚᱝᱠᱮ ᱱᱚᱜᱼᱚᱭ ᱵᱷᱟᱹᱜᱤ ᱠᱟᱛᱷᱟ ᱜᱮᱵᱟᱭ ᱥᱟᱵ ᱨᱟᱠᱟᱵ ᱟᱠᱟᱫ ᱡᱮ ᱢᱤᱫᱴᱟᱝ ᱟᱵᱚ ᱵᱚᱱ ᱧᱮᱞ ᱟᱠᱟᱫ ᱵᱚᱸᱜᱟᱼ ᱵᱩᱨᱩ ᱦᱩᱭ ᱛᱟᱭᱚᱢ ᱟᱵᱚ ᱵᱚᱱ ᱧᱮᱞᱮᱜᱼᱟ ᱵᱟᱦᱟᱜ ᱨᱮ ᱵᱚᱸᱜᱟᱼ ᱵᱩᱨᱩ ᱦᱩᱭ ᱛᱟᱭᱚᱢ ᱱᱟᱭᱠᱮ ᱵᱚᱱ ᱟᱹᱜᱩ ᱠᱮᱫᱮᱭᱟ ᱟᱭᱟᱜ ᱚᱲᱟᱜ ᱛᱮᱥᱮ ᱟᱵᱚ ᱡᱟᱦᱟᱸ ᱵᱚᱱ ᱤᱫᱤ ᱞᱮᱫᱮᱭᱟ ᱚᱱᱟ ᱥᱟᱹᱜᱩᱱ ᱟᱵᱚ ᱥᱟᱹᱜᱩᱱ ᱥᱩᱯᱟᱹᱨᱤ ᱠᱚᱵᱚᱱ ᱟᱱᱟ ᱵᱚᱱ ᱟᱹᱜᱩ ᱨᱩᱣᱟᱲ ᱠᱮᱜᱼᱟ ᱟᱰᱤ ᱱᱟᱯᱟᱭ ᱠᱟᱛᱷᱟ ᱜᱮ ᱠᱟᱱᱟ ᱥᱟᱹᱜᱩᱱ ᱠᱚᱵᱚᱱ ᱧᱮᱞ ᱾ ᱮ ᱟᱫᱚ ᱦᱮᱛᱚᱜ ᱵᱚᱱ ᱧᱮᱞᱮᱜᱼᱟ ᱡᱮ, ᱱᱟᱭᱠᱮ ᱟᱹᱜᱩ ᱠᱟᱛᱮᱫ ᱵᱚᱱ ᱧᱮᱞᱮᱜᱼᱟ ᱚᱱᱟ ᱧᱤᱫᱟᱹ ᱵᱮᱲᱟ ᱡᱟᱦᱟᱸ ᱞᱮᱠᱟ, ᱟᱹᱜᱤᱞ ᱦᱟᱯᱲᱟᱢ ᱠᱚ ᱟᱵᱚᱨᱮᱱ ᱫᱚ ᱩᱱᱠᱩ ᱠᱚ ᱫᱚ ᱠᱚ ᱞᱟᱜᱽᱲᱮ ᱠᱚ ᱮᱱᱮᱡ, ᱠᱟᱱ ᱛᱟᱦᱮᱸᱫ ᱞᱟᱜᱽᱲᱮ ᱠᱚ ᱮᱱᱮᱡ ᱠᱟᱱ ᱠᱟᱱ ᱛᱟᱦᱮᱸᱱ ᱟᱠᱚ ᱟᱠᱚ ᱨᱟᱹᱥᱠᱟᱹ ᱠᱚ ᱟᱹᱜᱩᱭᱮᱫ ᱛᱟᱦᱮᱸᱫ ᱟᱨ ᱱᱤᱛᱚᱜ ᱵᱚᱱ ᱧᱮᱞᱮᱫᱼᱟ ᱰᱤᱡᱮ ᱦᱚᱸᱜ ᱰᱤᱡᱮ ᱫᱚ ᱟᱵᱚ ᱵᱚᱱ ᱞᱟᱭ ᱫᱟᱲᱮᱭᱟᱜᱼᱟ, ᱟᱵᱚᱨᱮᱱ ᱡᱟᱦᱟᱸ ᱛᱤᱱᱟᱹᱜ ᱩᱱᱠᱩ ᱱᱤᱛᱚᱜ ᱚᱠᱛᱚ ᱨᱮ ᱡᱟᱦᱟᱸ ᱛᱤᱱᱟᱹᱜ ᱡᱩᱣᱟᱹᱱ ᱠᱚ ᱢᱮᱱᱟᱜ ᱟᱠᱟᱫ ᱠᱚᱣᱟ, ᱩᱱᱠᱩ ᱠᱚᱜᱮ ᱟᱵᱚ ᱥᱤᱠᱷᱱᱟᱹᱛ, ᱥᱤᱠᱷᱱᱟᱹᱛ ᱦᱩᱭᱩᱜ ᱛᱟᱵᱚᱱᱟ ᱡᱮ ᱱᱚᱜᱚᱭ ᱱᱚᱣᱟ ᱠᱚᱫᱚ ᱟᱵᱚᱣᱟᱜ ᱫᱚ ᱵᱟᱵᱚᱱ ᱪᱟᱞᱟᱣᱟ ᱱᱚᱣᱟ ᱠᱚᱫᱚ ᱟᱵᱚ ᱫᱚ ᱢᱟᱱᱟ ᱵᱟᱨᱚᱱ ᱡᱤᱱᱤᱥ ᱠᱟᱱ ᱛᱟᱵᱚᱱᱟ ᱱᱚᱣᱟ ᱠᱚᱫᱚ ᱮᱠᱟᱞᱜᱮ ᱵᱟᱵᱚᱱ ᱵᱮᱵᱚᱦᱟᱨᱟ ᱦᱚᱜᱼᱚᱭ ᱱᱚᱝᱠᱟᱱᱟᱜ ᱠᱟᱛᱷᱟ ᱵᱚᱱ ᱞᱟᱹᱭᱟᱠᱚᱣᱟ ᱟᱨ ᱟᱵᱚᱨᱮᱱ ᱦᱟᱯᱲᱟᱢ ᱠᱚᱦᱚᱸ ᱡᱟᱦᱟᱸ ᱛᱤᱱᱟᱹᱜ ᱠᱚᱠᱚ ᱛᱟᱦᱮᱱ ᱠᱟᱱ ᱛᱟᱵᱚᱱᱟ ᱩᱱᱠᱩ ᱦᱚᱸ ᱚᱱᱟ ᱠᱟᱛᱷᱟ ᱠᱚᱛᱮ ᱜᱟᱞᱢᱟᱨᱟᱣ ᱞᱮᱠᱷᱟᱱ ᱟᱰᱤᱜᱮ ᱱᱟᱯᱟᱭᱚᱜ-ᱟ ᱡᱮ ᱟᱵᱚᱣᱟᱜ ᱱᱚᱣᱟ ᱫᱚ ᱛᱟᱭᱚᱢ ᱫᱟᱨᱟᱢ ᱨᱮ ᱱᱚᱣᱟ ᱡᱩᱫᱤ ᱵᱚᱱ ᱮᱛᱚᱦᱚᱵᱟ ᱱᱤᱛᱚᱜ ᱱᱚᱝᱠᱟ ᱵᱚᱱ ᱮᱛᱚᱦᱚᱵᱟ ᱛᱟᱭᱚᱢ ᱫᱟᱨᱟᱢ ᱦᱚᱸ ᱱᱚᱝᱠᱟ ᱜᱮ ᱪᱟᱞᱟᱜᱼᱟ ᱦᱟᱸᱜ ᱛᱷᱚᱲᱟ ᱛᱚᱠᱷᱚᱱ ᱟᱵᱟᱨ ᱟᱵᱚ ᱟᱵᱚ ᱛᱟᱞᱟ ᱨᱮᱜᱮ ᱮᱯᱮᱲᱦᱮᱸᱰᱮᱡ ᱥᱤᱨᱡᱚᱱᱚᱜᱼᱟ ᱱᱚᱝᱠᱟ ᱟᱵᱚᱣᱟᱜ ᱡᱟᱦᱟᱸ ᱡᱩᱢᱤᱫ ᱚᱱᱟ ᱦᱚᱸ ᱟᱥᱛᱮ ᱟᱥᱛᱮ ᱨᱟᱹᱯᱩᱫ ᱪᱟᱞᱟᱜ-ᱟ
ᱦᱳᱭ ᱟᱹᱰᱤ ᱡᱚᱛᱷᱟᱛ ᱜᱮ ᱜᱟᱞᱟᱝ ᱱᱚᱣᱟ ᱠᱩᱠᱞᱤ ᱛᱮᱞᱟ ᱦᱚᱸ ᱦᱣ ᱟᱵᱚᱜᱮ ᱱᱚᱣᱟ ᱫᱚ ᱪᱮᱛ ᱨᱮᱱᱟᱜ ᱫᱚᱨᱠᱟᱨ ᱠᱟᱱᱟ, ᱟᱫᱚ ᱱᱚᱣᱟᱨᱮ ᱟᱹᱞᱤᱧ ᱠᱟᱹᱴᱤᱡ ᱟᱨᱦᱚᱸ ᱞᱤᱧ ᱡᱩᱴᱤᱡ ᱧᱚᱜᱟᱜᱼᱟ ᱱᱚᱝᱠᱟᱧ ᱩᱭᱦᱟᱹᱨᱟ ᱡᱮ ᱡᱟᱦᱟᱸᱭ ᱚᱲᱟᱜ ᱨᱮᱱ ᱢᱟᱹᱭ ᱵᱟᱹᱵᱩ ᱜᱮ ᱠᱟᱱᱟ ᱠᱚ ᱟᱨ ᱩᱱᱠᱩ ᱨᱮᱱ ᱟᱯᱟᱵᱟᱨᱮ ᱦᱚᱸ ᱢᱮᱱᱟᱜ ᱟᱠᱟᱫ ᱠᱚᱜᱮᱭᱟ ᱟᱨ ᱡᱟᱦᱟᱸ ᱚᱲᱟᱜ ᱨᱮᱱ ᱢᱟᱹᱭ ᱵᱟᱹᱵᱩ ᱠᱚ ᱱᱚᱝᱠᱟ ᱠᱚ ᱨᱟᱹᱥᱠᱟᱹᱜ ᱠᱷᱟᱱ ᱫᱚ ᱰᱤᱡᱮ ᱮᱱᱮᱡ ᱠᱚᱨᱮ ᱦᱮᱸ ᱟᱫᱚ ᱱᱚᱣᱟ ᱫᱚ ᱡᱩᱫᱤ ᱟᱵᱚ ᱱᱚᱝᱠᱟ ᱚᱸᱻ ᱟᱵᱚ ᱡᱟᱦᱟᱸ ᱦᱟᱸᱜ ᱮᱸᱜᱟᱛ ᱟᱯᱟᱛ ᱠᱚ ᱢᱮᱱᱟᱜ ᱟᱠᱟᱫ ᱵᱚᱱᱟ ᱢᱮᱱᱟᱜ ᱟᱠᱟᱫ ᱠᱚ ᱛᱟᱠᱚᱣᱟ ᱩᱱᱠᱩ ᱯᱳᱭᱞᱩ ᱟᱵᱩ ᱟᱹᱛᱩ ᱟᱵᱩ ᱫᱚ ᱟᱹᱛᱩ ᱠᱟᱛᱮ ᱵᱚᱱ ᱛᱟᱦᱮᱱᱟ ᱢᱮᱱᱫᱚ ᱟᱛᱩ ᱨᱮᱧ ᱠᱷᱟᱢ ᱠᱷᱩᱱᱴᱤ ᱫᱚ ᱢᱟᱺᱡᱷᱤ ᱠᱟᱱ ᱛᱟᱵᱚᱱᱟᱭ ᱟᱫᱚ ᱢᱟᱺᱡᱷᱤ ᱵᱟᱵᱟ ᱡᱩᱫᱤ ᱩᱱᱠᱩ ᱚᱵᱷᱤᱵᱷᱟᱵᱚᱠ ᱠᱚ ᱢᱮᱛᱟ ᱠᱚᱣᱟ ᱡᱮ ᱦᱮᱸ ᱵᱟᱹᱵᱩ ᱟᱯᱤᱡ ᱢᱟᱹᱭ ᱥᱮ ᱟᱯᱤᱡ ᱵᱟᱹᱵᱩ ᱢᱟᱞᱮ ᱧᱮᱞᱮ ᱠᱟᱱᱟ ᱱᱚᱣᱟ ᱠᱚᱨᱮ ᱟᱹᱰᱤᱡᱳᱨ ᱱᱚᱝᱠᱟᱭ ᱮᱱᱮᱡ ᱵᱟᱲᱟᱜ ᱦᱟᱱᱟ ᱥᱳᱥᱟᱞ ᱢᱤᱰᱤᱭᱟ ᱠᱚᱨᱮ ᱱᱚᱝᱠᱟᱭ ᱧᱮᱞ ᱦᱚᱪᱚᱜ ᱠᱟᱱᱟ ᱟᱫᱚ ᱢᱟᱥᱮ ᱱᱚᱣᱟ ᱠᱚᱫᱚ ᱟᱯᱮᱞᱮ ᱞᱟᱹᱭᱟᱯᱮ ᱠᱟᱱᱟ ᱟᱯᱮ ᱟᱵᱚ ᱟᱯᱮ ᱨᱮᱱ ᱢᱟᱹᱭ ᱵᱟᱹᱵᱩ ᱠᱚ ᱱᱚᱣᱟ ᱠᱚ ᱵᱩᱡᱷᱟᱹᱣ ᱟᱠᱚ ᱛᱟᱵᱚ ᱯᱮ ᱡᱮ ᱱᱚᱝᱠᱟ ᱮᱱᱮᱡ ᱥᱮᱨᱮᱧ ᱫᱚ ᱟᱵᱚᱣᱟᱜ ᱫᱚ ᱱᱚᱣᱟ ᱫᱚ ᱡᱚᱛᱷᱟᱛ ᱫᱚ ᱵᱟᱝ ᱠᱟᱱᱟ ᱟᱨ ᱱᱚᱣᱟ ᱫᱚ ᱢᱤᱫᱴᱟᱝ ᱟ ᱵᱟᱹᱲᱤᱡ ᱞᱚᱠᱠᱷᱚᱱ ᱠᱟᱱᱟ ᱟᱸ ᱦᱟᱯᱮᱱ ᱫᱤᱱᱨᱮ ᱱᱚᱣᱟᱨᱮᱱᱟᱝ ᱟᱸ ᱟᱜᱟᱢ ᱥᱮ ᱟᱵᱚᱣᱟᱜ ᱵᱟᱹᱲᱤᱡ ᱥᱮᱱ ᱪᱟᱞᱟᱜ-ᱟ ᱟᱵᱚᱣᱟᱜ ᱥᱟᱶᱛᱟ ᱵᱟᱹᱲᱤᱡᱚᱜ-ᱟ ᱟᱨ ᱱᱚᱣᱟ ᱫᱚ ᱟᱞᱚᱯᱮ ᱱᱚᱝᱠᱟ ᱫᱚ ᱟᱞᱚᱯᱮ ᱠᱟᱹᱢᱤ ᱛᱟᱵᱚᱱᱟ, ᱟᱫᱚ ᱱᱚᱝᱠᱟ ᱡᱩᱫᱤ ᱠᱚ ᱜᱟᱞᱢᱟᱨᱟᱣ ᱠᱮᱠᱚᱣᱟᱵᱚᱱ ᱟᱨ ᱟᱭᱳᱵᱟᱵᱟ ᱠᱚ ᱱᱚᱣᱟ ᱫᱟᱭᱤᱛᱛᱚ ᱡᱩᱫᱤ ᱠᱚ ᱵᱩᱡᱽ ᱠᱟᱛᱮᱫ ᱟᱠᱚᱨᱮᱱ ᱜᱤᱫᱽᱨᱟᱹ ᱠᱚ ᱥᱟᱞᱟᱜ ᱱᱚᱶᱟ ᱠᱚ ᱮᱸ ᱥᱚᱞᱟ ᱯᱚᱨᱟᱢᱚᱨᱥᱚ ᱠᱤᱭᱟ ᱟᱨ ᱛᱤᱱᱟᱹᱜ ᱜᱟᱱ ᱱᱟᱯᱟᱭ ᱠᱚᱜ-ᱟ ᱢᱮᱱᱛᱮ ᱟᱵᱤᱱ ᱵᱤᱱ ᱵᱩᱡᱷᱟᱹᱣᱮᱫ-ᱟ ᱢᱟᱥᱮ
ᱦᱳᱭ ᱜᱚᱝᱠᱮ ᱟᱫᱚ ᱚᱱᱟ ᱡᱟᱦᱟᱸᱵᱤᱱ ᱞᱟᱹᱭᱮᱫ ᱟᱵᱚᱨᱮᱱ ᱡᱟᱦᱟᱸ ᱱᱚᱜ-ᱚᱭ ᱢᱤᱫᱴᱟᱱ ᱢᱟᱺᱡᱷᱤ ᱜᱮ ᱟᱵᱚᱨᱮᱱ ᱠᱷᱟᱢᱠᱷᱩᱱᱴᱤ ᱠᱟᱱᱟᱭ ᱚᱱᱟ ᱟᱛᱩᱨᱮᱱ ᱦᱚᱲ ᱠᱚ ᱥᱮ ᱟᱛᱩ ᱨᱮᱱ ᱜᱩᱱᱤ ᱜᱩᱨᱤᱵ ᱠᱚ ᱡᱟᱦᱟᱸ ᱛᱤᱱᱟᱹᱜ ᱡᱟᱣᱨᱟ ᱠᱟᱛᱮ ᱟᱵᱚ ᱵᱚᱱ ᱜᱟᱞᱢᱟᱨᱟᱣ ᱟᱠᱣᱟ ᱦᱚᱸᱜᱟᱱᱟᱭ ᱟᱸ ᱡᱟᱦᱟᱸ ᱟᱵᱚᱱ ᱮᱱᱮᱡ ᱠᱟᱱ ᱫᱚ ᱪᱷᱟ ᱪᱷᱟᱠᱚᱞ ᱮᱱᱮᱡ ᱚᱱᱟ ᱦᱩᱭᱩᱜ ᱠᱟᱱᱟ ᱜᱮ ᱠᱟᱱ ᱜᱮᱭᱟ ᱥᱮ ᱱᱚᱜ-ᱱᱚᱭᱟ ᱠᱟᱛᱷᱟ ᱵᱚᱱ ᱫᱚᱦᱚ ᱠᱟᱜ-ᱟ ᱱᱚᱜᱼᱚᱭ ᱱᱚᱝᱠᱟ ᱫᱚ ᱢᱟᱹᱡᱷᱤᱭ ᱟᱛᱩ ᱠᱟᱛᱮᱫ ᱮ ᱞᱤᱭᱮᱠᱚ ᱟᱪᱷᱮ ᱢᱤᱫᱴᱮᱱ ᱵᱚᱱ ᱜᱟᱞᱢᱟᱨᱟᱣᱟ ᱟᱨ ᱱᱚᱝᱠᱟ ᱛᱮᱜᱮ ᱨᱚᱠᱟ ᱛᱟᱦᱮᱱ ᱜᱮᱭᱟ ᱟᱨ ᱟᱵᱚ ᱦᱚᱸ ᱱᱚᱸᱰᱮ ᱵᱚᱱ ᱞᱟᱹᱭ ᱫᱟᱲᱮᱜ-ᱟ ᱡᱮ ᱟᱵᱚᱣᱟᱜ ᱫᱚ ᱱᱚᱝᱠᱟᱱᱟᱜ ᱡᱮ ᱪᱚᱞ ᱵᱟᱹᱱᱩᱜᱼᱟ ᱱᱚᱣᱟ ᱫᱚ ᱵᱟᱵᱚᱱ ᱮᱫᱮ ᱵᱟᱵᱩᱱ ᱵᱮᱵᱚᱦᱟᱨᱟ ᱱᱚᱟ ᱠᱟᱛᱷᱟ ᱵᱚᱱ ᱞᱟᱹᱭ ᱫᱟᱲᱮᱭᱟᱠᱚᱣᱟ ᱡᱮᱢᱚᱱ ᱟᱨ ᱱᱚᱜᱼᱱᱟ ᱫᱚ, ᱟᱵᱚ ᱢᱤᱫᱴᱟᱝ ᱚᱲᱟᱜ ᱨᱮ ᱯᱟᱥᱱᱟᱣ ᱞᱮᱱᱠᱷᱟᱱ ᱜᱚᱴᱟ ᱟᱹᱛᱩ ᱯᱟᱥᱱᱟᱜᱼᱟ ᱚᱱᱟ ᱠᱟᱛᱷᱟᱵᱚᱱ ᱞᱟᱹᱭ ᱟᱠᱚᱣᱟ ᱚᱱᱟ ᱥᱟᱶᱛᱮ ᱢᱤᱫᱴᱟᱝ ᱟᱛᱩ ᱠᱷᱚᱱ ᱥᱟᱸᱜᱮ ᱟᱛᱩ ᱯᱟᱥᱱᱟᱣ ᱪᱟᱞᱟᱜᱼᱟ ᱚᱱᱟ ᱠᱟᱛᱷᱟ ᱵᱚᱱ ᱦᱟᱸ ᱞᱟᱹᱭ ᱯᱟᱥᱱᱟᱣ ᱞᱮᱠᱷᱟᱱ ᱦᱚᱭᱛᱳ ᱱᱚᱣᱟ ᱠᱷᱚᱱ ᱵᱚᱱ ᱨᱟᱲᱟ ᱫᱩᱜ ᱫᱟᱲᱮᱭᱟᱜᱼᱟ᱾
ᱦᱳᱭ ᱦᱳᱭ ᱦᱳᱭ ᱦᱳᱭ ᱦᱳᱭ ᱮᱠᱵᱟᱨᱮ ᱟᱹᱰᱤ ᱡᱚᱛᱷᱟᱛ ᱠᱟᱛᱷᱟ ᱜᱮᱞᱟᱝ ᱨᱚᱯᱚᱲ ᱮᱱᱟ ᱱᱚᱣᱟ ᱦᱚᱸ ᱟᱸ ᱢᱟᱺᱡᱷᱤ ᱜᱮᱛᱵᱚᱱ ᱟᱵᱚᱱᱤᱡ ᱫᱚ ᱠᱷᱟᱢ ᱠᱷᱩᱱᱴᱤ ᱠᱟᱱᱟᱭ ᱡᱟᱦᱟᱸ ᱟᱛᱳ ᱨᱤᱱᱤᱡ ᱢᱟᱺᱡᱷᱤ ᱵᱟᱵᱟ ᱟᱡᱨᱮᱱ ᱥᱟᱯᱟᱯ ᱛᱤ ᱠᱚ ᱟᱸ ᱠᱟᱡᱟᱠ ᱥᱟᱺᱦᱤᱡ ᱠᱮᱴᱮᱡ ᱥᱟᱺᱦᱤᱡ ᱟᱹᱱ ᱠᱚ